ᱦᱮᱞᱳ ᱾ ᱦᱮᱞᱳ ᱦᱚᱭ ᱜᱚᱝᱠᱮ ᱡᱚᱦᱟᱨ ᱜᱮ ᱾
ᱦᱚᱭ ᱜᱚᱝᱠᱮ ᱡᱚᱦᱟᱨ ᱜᱮ ᱾
ᱟᱻ ᱱᱟᱯᱟᱭ ᱵᱟᱲᱟ ᱜᱮ ᱜᱚᱝᱠᱮ ᱾
ᱦᱚᱭ ᱜᱚᱝᱠᱮ ᱟᱹᱞᱤᱧ ᱦᱚᱸ ᱱᱟᱯᱟᱭ ᱜᱮ ᱜᱚᱝᱠᱮ ᱟᱨ ᱟᱵᱮᱱ?
ᱦᱮᱸ ᱟᱹᱞᱤᱧ ᱦᱚᱸ ᱱᱟᱯᱟᱭ ᱜᱮᱭᱟ ᱞᱤᱧ ᱾ ᱟᱨ ᱞᱟᱹᱭ ᱵᱮᱱ ᱜᱚᱝᱠᱮ ᱚᱲᱟᱜ ᱠᱚᱨᱮ ᱪᱮᱫ ᱞᱮᱠᱟ ᱦᱮᱱᱟᱜ ᱠᱚᱣᱟ ᱥᱟᱶ ᱛᱮ ᱟᱵᱮᱱ ᱪᱤᱠᱼᱠᱟ ᱦᱮᱱᱟᱜ ᱵᱮᱱᱟ?
ᱦᱚᱭ ᱜᱚᱝᱠᱮ ᱚᱲᱟᱜ ᱠᱚᱨᱮ ᱥᱟᱱᱟᱢ ᱦᱚᱲ ᱜᱮ ᱵᱷᱟᱜᱤ ᱢᱮᱱᱟᱜ ᱠᱚᱣᱟ ᱾ ᱟᱨ ᱜᱚᱝᱠᱮ ᱟᱯᱮ?
ᱦᱚᱭ ᱟᱞᱮ ᱦᱚᱸ ᱱᱟᱯᱟᱭ ᱜᱮᱭᱟ ᱞᱮ ᱾ ᱟᱯᱟᱛᱚᱛᱚ
ᱟᱪᱪᱷᱟ ᱜᱚᱝᱠᱮ ᱛᱟᱦᱚᱞᱮ ᱛᱮᱤᱦᱤᱧ ᱫᱚ ᱚᱠᱟᱴᱟᱜ ᱥᱟᱛᱟᱢ ᱤᱫᱤ ᱠᱟᱛᱮ ᱞᱟᱝ ᱠᱟᱹᱴᱤᱡ ᱞᱟᱝ ᱟᱞᱚᱪᱚᱱᱟᱭᱟ ᱠᱟᱹᱴᱤᱡ ᱠᱟᱹᱴᱤᱡ ᱟᱹᱞᱤᱧᱟᱜ ᱦᱚᱸᱛᱚ ᱫᱤᱥᱟᱹ ᱵᱟᱝ ᱦᱩᱭᱩᱜ ᱠᱟᱱᱟ ᱠᱟᱹᱴᱤᱡ ᱟᱹᱞᱤᱧ ᱚᱱᱛᱮ ᱞᱤᱧ ᱠᱚᱭᱚᱜ ᱟᱨ ᱪᱮᱫ,
ᱟᱪᱪᱷᱟ ᱟᱪᱪᱷᱟ ᱦᱮᱸ
ᱠᱟᱴᱤ
ᱟᱪᱪᱷᱟ ᱚᱱᱠᱟ ᱞᱮᱠᱟ ᱛᱮᱫᱚ ᱦᱟᱸᱜ ᱧᱮᱞ ᱞᱮᱠᱷᱟᱱ ᱫᱚ
ᱡᱮ ᱡᱟᱭᱦᱚᱠ ᱜᱚᱢᱠᱮ ᱟᱞᱤᱧᱟᱜ ᱮᱸ ᱜᱚᱝᱠᱮ
ᱦᱮᱸ ᱦᱮᱸ
ᱡᱮ ᱱᱮᱛᱟᱨ ᱫᱚ ᱢᱟᱱᱮ ᱡᱟᱦᱟᱸ ᱠᱚ ᱡᱟᱭᱜᱟ ᱧᱮᱞ ᱧᱟᱢᱚᱜ ᱠᱟᱱᱟ ᱯᱷᱮᱠᱴᱟᱨᱤ ᱦᱩᱭᱩᱜ ᱠᱟᱱᱟ ᱥᱟᱶᱛᱮ ᱟᱭᱢᱟ ᱫᱟᱨᱮ ᱱᱟᱹᱲᱤ ᱠᱚ ᱢᱟᱜ ᱥᱟᱯᱷᱟ ᱤᱫᱤᱭᱮᱫᱟᱠᱚ ᱟᱨ ᱮ ᱚᱸᱰᱮ ᱠᱚ ᱡᱟᱭᱜᱟ ᱠᱚᱨᱮ ᱯᱮᱠᱷ ᱠᱚ ᱵᱮᱱᱟᱣ ᱮᱫᱟ ᱛᱟᱦᱚᱞᱮ ᱚᱱᱟ ᱠᱩ ᱤᱫᱤ ᱠᱟᱛᱮ ᱢᱤᱫ-ᱵᱟᱨ ᱞᱟᱝ ᱠᱟᱛᱷᱟ ᱞᱟᱝ ᱨᱚᱲᱟ ᱚᱱᱟ ᱠᱚ ᱛᱤᱱᱟᱹᱜ ᱛᱤᱱᱟᱹᱜ ᱵᱷᱟᱜᱤ ᱦᱩᱭᱩᱜᱜ ᱠᱟᱱᱟ ᱛᱤᱱᱟᱹᱜ ᱵᱟᱹᱲᱤᱡ ᱦᱩᱭᱩᱜᱜ ᱠᱟᱱᱟ ᱟᱨ ᱪᱮᱫ? ᱡᱮᱢᱚᱱ ᱟᱢᱫᱟ ᱜᱟᱱ ᱟᱞᱮ ᱥᱮᱫ ᱦᱚᱸ ᱧᱮᱞ ᱧᱟᱢᱚᱜ ᱠᱟᱱᱟ ᱜᱚᱝᱠᱮ ᱡᱮᱢᱚᱱ ᱟᱢᱫᱟ ᱴᱷᱟᱶ
ᱴᱷᱟᱣ ᱨᱮ ᱜᱮ ᱵᱮᱱᱟᱣ ᱟᱨ ᱚᱱᱟ ᱠᱚ ᱤᱫᱤ ᱠᱟᱛᱮᱫ ᱡᱮ ᱛᱤᱱᱟᱹᱜ ᱟᱵᱚᱣᱟᱜ ᱞᱟᱭᱚᱝ ᱨᱮ ᱮᱷᱮᱠᱴ ᱯᱟᱲᱟᱜ ᱠᱟᱱᱟ ᱟᱨ ᱛᱤᱱᱟᱹᱜ ᱴᱟᱜ ᱵᱷᱟᱹᱜᱤ ᱚᱱᱟ ᱤᱫᱤ ᱠᱟᱛᱮ ᱢᱤᱫ-ᱵᱟᱨ ᱞᱟᱝ ᱢᱟᱱᱮ ᱯᱟᱹᱪ ᱪᱟᱜ ᱞᱮᱱᱠᱷᱟᱱ ᱦᱩᱭᱩᱜᱼᱟ
ᱦᱚᱭ ᱜᱚᱢᱠᱮ ᱟᱹᱵᱤᱱ ᱡᱚᱛᱷᱟᱛ ᱜᱮᱵᱤᱱ ᱢᱮᱱ ᱠᱮᱜ-ᱟ ᱱᱚᱣᱟ ᱫᱚ ᱦᱟᱸᱜ ᱱᱚᱣᱟ ᱞᱟᱹᱜᱤᱫ ᱛᱮᱫᱚ ᱟᱨ ᱚᱱᱟ ᱞᱟᱹᱜᱤᱫ ᱛᱮᱦᱚᱸ ᱜᱟᱯᱟᱞ ᱢᱟᱨᱟᱣ ᱞᱟᱹᱠᱛᱤ ᱠᱟᱱ ᱜᱮᱭᱟ ᱦᱮᱸ ᱡᱟᱦᱟᱸ ᱫᱚ ᱜᱚᱴᱟ ᱮᱞᱟᱜ ᱠᱟᱱᱟ ᱟᱵᱚᱣᱟᱜ
ᱦᱳᱭ ᱜᱚᱝᱠᱮ ᱡᱮᱦᱮᱛᱩ ᱱᱟᱦᱟᱜ ᱫᱚ ᱧᱮᱞ ᱧᱟᱢᱚᱜ ᱠᱟᱱᱟ ᱟᱹᱛᱩ ᱫᱤᱥᱚᱢ ᱠᱚᱨᱮ ᱦᱚᱸ ᱞᱟᱹᱴᱩ ᱞᱟᱹᱴᱩ ᱠᱚ ᱢᱟᱱᱮ ᱠᱚᱢᱯᱟᱱᱤ ᱠᱚ ᱠᱚ ᱱᱚᱶᱟ ᱠᱩ ᱟᱨ ᱪᱮᱫ ᱠᱚ ᱩᱱᱠᱩ ᱱᱚᱝᱠᱟ ᱠᱟᱹᱢᱤᱭᱮᱫᱟᱱ ᱠᱩ ᱟᱨ ᱪᱮᱫ ᱟᱨ ᱡᱮᱦᱮᱛᱩ ᱟᱹᱞᱤᱧ ᱦᱚᱞᱤᱧ ᱱᱚᱝᱠᱟᱱᱟᱜ ᱞᱤᱧ ᱧᱮᱞ ᱟᱹᱜᱩ ᱟᱠᱟᱫᱟ ᱪᱮᱫ
ᱦᱮᱸ
ᱛᱟᱦᱚᱞᱮ ᱜᱚᱝᱠᱮ ᱚᱱᱟ ᱠᱚ ᱤᱫᱤ ᱠᱟᱛᱮ ᱟᱵᱮᱱ ᱢᱤᱫ ᱵᱟᱨ
ᱦᱳᱭ ᱜᱚᱝᱠᱮ ᱡᱚᱛᱷᱟᱛ ᱜᱮ ᱦᱮᱸ ᱡᱮ ᱱᱤᱛᱚᱜ ᱫᱚ ᱦᱟᱸᱜ ᱧᱮᱞᱚᱜ ᱠᱟᱱᱟ ᱦᱮᱸ ᱦᱮᱸ ᱜᱚᱝᱠᱮ ᱟᱫᱚ ᱱᱤᱛᱚᱜ ᱫᱚ ᱡᱟᱦᱟᱸ ᱧᱮᱞᱚᱜ ᱠᱟᱱᱟ ᱦᱟᱸᱜ ᱡᱟᱦᱟᱸ ᱫᱚ ᱮ ᱜᱚᱴᱟ ᱫᱷᱟᱹᱨᱛᱤ ᱯᱩᱨᱤ ᱨᱮᱜᱮ ᱡᱚᱛᱚ ᱦᱚᱲ ᱜᱮ ᱠᱷᱚᱡᱚᱜ ᱠᱟᱱᱟ ᱠᱚ ᱢᱤᱫᱴᱟᱝ ᱥᱚᱴᱷᱤᱠ ᱢᱤᱫᱴᱟᱝ ᱠᱟᱹᱢᱤ ᱨᱮᱱᱟᱜ ᱪᱟᱱᱥ ᱧᱟᱢᱚᱜ ᱢᱟ ᱦᱮᱸ ᱮᱛᱚ ᱦᱚᱲ ᱠᱟᱹᱢᱤ ᱠᱚ ᱧᱟᱢ ᱫᱟᱲᱮᱭᱟᱜ ᱢᱟ ᱥᱟᱶᱛᱮ ᱱᱤᱡᱮᱨᱟᱜ ᱢᱤᱫᱴᱟᱝ ᱯᱨᱚᱯᱷᱤᱴ ᱦᱩᱭᱩᱜ ᱢᱟ ᱟᱨᱠᱤ ᱦᱮᱸ ᱟᱫᱚ ᱚᱱᱠᱟ ᱞᱮᱠᱟᱛᱮ ᱧᱮᱞᱚᱜ ᱠᱟᱱᱟ ᱦᱟᱸᱜ ᱟᱵᱚ ᱡᱟᱭᱜᱟ ᱠᱚᱨᱮ ᱫᱚ ᱚᱱᱠᱟᱱᱟᱜ ᱢᱟ ᱠᱟᱹᱢᱤ ᱫᱚ ᱵᱟᱹᱱᱩᱜᱼᱟ ᱾ ᱚᱱᱟ ᱞᱟᱹᱜᱤᱫ ᱚᱱᱟ ᱪᱷᱟᱰᱟ ᱦᱚᱸ ᱱᱤᱛᱚᱜ ᱫᱚ ᱧᱮᱞᱚᱜ ᱠᱟᱹᱨᱠᱷᱟᱱᱟ ᱠᱚ ᱵᱮᱱᱟᱣ ᱮᱜ-ᱟ ᱟᱨᱠᱤ ᱠᱟᱹᱨᱠᱷᱟᱱᱟ ᱨᱮᱫᱚ ᱡᱟᱦᱟᱸ ᱜᱮ ᱠᱟᱹᱨᱠᱷᱟᱱᱟ ᱠᱚ ᱵᱮᱱᱟᱣ ᱮᱫᱟ ᱦᱮᱸ ᱟᱭᱢᱟ ᱞᱮᱠᱟᱱᱟᱜ ᱠᱟᱹᱨᱠᱷᱟᱱᱟ ᱦᱩᱭ ᱫᱟᱲᱮᱜ ᱜᱮᱭᱟ ᱢᱮᱲᱦᱮᱫ ᱨᱮ ᱥᱮ ᱢᱮᱲᱦᱮᱫ ᱠᱚᱠᱚ ᱵᱮᱱᱟᱣ ᱮᱫᱟ ᱚᱱᱠᱟ ᱟᱫᱚ ᱚᱱᱟ ᱞᱟᱹᱜᱤᱫ ᱛᱮᱫᱚ ᱵᱮᱱᱟᱣ ᱟᱠᱚ ᱚᱠᱟᱨᱮ? ᱡᱟᱭᱜᱟ ᱛᱚ ᱧᱟᱢ ᱞᱟᱹᱠᱛᱤᱜᱼᱟ᱾ ᱢᱮᱱᱠᱷᱟᱱ ᱱᱤᱛᱚᱜ ᱫᱚ ᱪᱮᱠᱟᱭ ᱡᱟᱭᱜᱟ ᱵᱟᱹᱱᱩᱜ ᱜᱮᱭᱟ ᱥᱮ ᱚᱲᱟᱜ ᱛᱮ ᱯᱮᱨᱮᱡ ᱜᱮᱭᱟ ᱥᱮ ᱵᱤᱨ ᱵᱩᱨᱩ ᱛᱮ ᱯᱮᱨᱮᱡ ᱢᱮᱱᱟᱜᱼᱟ᱾ ᱛᱚ ᱱᱚᱣᱟ ᱞᱟᱹᱜᱤᱫ ᱛᱮᱫᱚ ᱠᱚ ᱧᱮᱞᱚᱜ ᱚᱱᱠᱟᱱᱟᱜ ᱧᱮᱞ ᱫᱟᱠᱚ ᱵᱟᱝᱢᱟ ᱡᱟᱦᱟᱸ ᱠᱚᱨᱮ ᱫᱟᱨᱮ ᱵᱩᱨᱟᱹᱣ ᱢᱮᱱᱟᱜᱼᱟ ᱚᱸᱰᱮ ᱦᱟᱸᱜ ᱠᱚ ᱢᱟᱜ ᱥᱟᱯᱷᱟᱭᱮᱫᱟ ᱢᱟᱜ ᱥᱟᱯᱷᱟ ᱠᱟᱛᱮᱫ ᱚᱱᱟ ᱡᱟᱭᱜᱟ ᱨᱮ ᱦᱟᱸᱜ ᱠᱚ ᱵᱮᱱᱟᱣᱫᱟ ᱟᱫᱚ ᱱᱚᱣᱟ ᱫᱚ ᱱᱚᱣᱟ ᱞᱟᱹᱜᱤᱫ ᱛᱮᱫᱚ ᱦᱟᱸᱜ ᱚᱸᱰᱮ ᱞᱳᱠᱟᱞ ᱨᱮᱱ ᱢᱟᱹᱱᱢᱤ ᱠᱚᱣᱟᱜ ᱦᱚᱸ ᱟᱭᱢᱟ ᱮᱸᱴᱠᱮᱴᱚᱬᱮ ᱯᱟᱲᱟᱜ ᱠᱟᱱᱟ᱾ ᱥᱮ ᱚᱱᱟ ᱡᱟᱭᱜᱟᱨ ᱨᱮ ᱠᱟᱹᱨᱠᱷᱟᱱᱟ ᱫᱚ ᱵᱟᱝ ᱪᱮᱫᱟᱜ ᱚᱱᱟ ᱡᱟᱭ ᱨᱮ ᱢᱤᱫᱴᱟᱝ ᱢᱟᱭᱱᱤᱝ ᱠᱚ ᱵᱮᱱᱟᱣ ᱫᱟ ᱢᱟᱭᱱᱤᱝ ᱢᱚᱛᱞᱚᱵ ᱚᱸᱰᱮ ᱞᱟᱭ ᱫᱟᱠᱚ ᱚᱛ ᱦᱟᱥᱟ ᱚᱱᱠᱟ ᱠᱟᱛᱮᱜ ᱚᱸᱰᱮ ᱠᱚ ᱩᱰᱩᱝ ᱮᱫᱟ ᱡᱟᱦᱟᱱᱟᱜ ᱵᱟᱝ ᱡᱟᱦᱟᱱᱟᱜ ᱟᱨᱠᱤ ᱫᱷᱤᱨᱤ ᱥᱮ ᱡᱟᱦᱟᱱᱟᱜ ᱚᱰᱩᱝ ᱮᱫᱟ ᱥᱮ ᱢᱟᱭᱤᱱ ᱠᱚᱭᱞᱟ ᱮᱢᱟᱱ ᱠᱚ ᱱᱚᱝᱠᱟ ᱠᱟᱛᱮᱜ ᱛᱮ ᱚᱱᱟ ᱡᱟᱭᱜᱟᱨ ᱨᱮᱱ ᱤᱥᱛᱷᱟᱱᱤᱭᱚ ᱢᱟᱹᱱᱢᱤ ᱠᱚᱣᱟᱜ ᱥᱮ ᱞᱳᱠᱟᱞ ᱢᱟᱹᱱᱢᱤ ᱦᱚᱲᱟᱜ ᱦᱚᱸ ᱮᱸᱴᱠᱮᱴᱚᱬᱮ ᱦᱩᱭᱩᱜ ᱠᱟᱱᱟ ᱛᱟᱦᱮᱱ ᱞᱟᱹᱜᱤᱫ ᱚᱸᱰᱮ ᱠᱷᱚᱱ ᱠᱚ ᱥᱟᱦᱟᱭᱮᱫ ᱠᱚᱣᱟ ᱟᱨ ᱵᱟᱝᱠᱷᱟᱱ ᱫᱚ ᱥᱩᱵᱤᱫᱷᱟ ᱦᱚᱸ ᱦᱩᱭᱩᱜ ᱠᱟᱱᱟ ᱱᱚᱵᱟᱨ ᱞᱮᱠᱟ ᱥᱩᱵᱤᱫᱷᱟ ᱚᱥᱩᱵᱤᱫᱷᱟ ᱱᱤᱭᱟᱹᱮ ᱞᱟᱝ ᱠᱟᱛᱷᱟᱜᱼᱟ ᱟᱨ ᱚᱱᱟ ᱠᱚ ᱤᱫᱤ ᱠᱟᱛᱮᱜ ᱪᱮᱫ ᱤᱢᱯᱮᱠᱴ ᱯᱟᱲᱟᱜ ᱠᱟᱱᱟ ᱯᱚᱨᱤᱵᱮᱥ ᱪᱮᱛᱟᱱ ᱥᱮ ᱢᱟᱹᱱᱢᱤ ᱠᱚ ᱪᱮᱛᱟᱱ ᱦᱚᱸ ᱟᱨᱠᱤ ᱟᱪᱪᱷᱟ ᱜᱚᱝᱠᱮ ᱱᱤᱛᱚᱜ ᱤᱧ ᱞᱟᱹᱭᱮᱫᱟ ᱡᱮ ᱱᱚᱜᱼᱚᱭ ᱡᱮ ᱦᱟᱸᱜ ᱚᱱᱟ ᱡᱟᱭᱜᱟ ᱨᱮᱠᱚ ᱵᱮᱱᱟᱣ ᱮᱫᱟ ᱡᱟᱦᱟᱸ ᱢᱟᱭᱱᱤᱝ ᱥᱮ ᱡᱟᱦᱟᱱᱟᱜ ᱠᱟᱹᱨᱠᱷᱟᱱᱟ ᱜᱮ᱾ ᱟᱫᱚ ᱢᱟᱲᱟᱝ ᱛᱮᱫᱚ ᱦᱟᱸᱜ ᱪᱮᱠᱟᱭ ᱠᱚ ᱚᱱᱟ ᱟᱹᱛᱩ ᱨᱮᱱ ᱦᱚᱲ ᱥᱟᱶ ᱚᱱᱟ ᱡᱟᱭᱜᱟ ᱨᱮᱱ ᱦᱚᱲ ᱥᱟᱶ ᱠᱚ ᱰᱤᱞ ᱮᱜᱼᱟ ᱥᱟᱦᱟᱭᱮᱫ ᱠᱚᱣᱟ ᱠᱚ ᱢᱮᱱᱠᱷᱟᱱ ᱟᱫᱚᱢ ᱦᱚᱲ ᱫᱚ ᱧᱮᱞᱚᱜᱼᱟ ᱵᱟᱝ ᱥᱟᱦᱟ ᱞᱟᱹᱜᱤᱫ ᱥᱟᱦᱟᱭᱮᱫ ᱠᱟᱱᱟ ᱠᱚ ᱠᱟᱨᱚᱱ ᱦᱩᱭᱩᱜ ᱠᱟᱱᱟ ᱚᱱᱟ ᱡᱟᱭᱜᱟ ᱨᱮ ᱟᱹᱰᱤ ᱠᱷᱚᱱᱟᱜ ᱠᱚ ᱞᱟᱹᱴᱩ ᱠᱟᱱᱟ ᱢᱮᱱᱠᱷᱟᱱ ᱚᱱᱟ ᱡᱟᱭᱜᱟ ᱠᱷᱚᱱᱟᱜ ᱠᱚ ᱚᱪᱚᱜ ᱠᱚᱣᱟ ᱢᱮᱱᱛᱮ ᱛᱚ ᱱᱚᱣᱟ ᱞᱟᱹᱜᱤᱫ ᱛᱮᱫᱚ ᱢᱤᱫᱴᱟᱝ ᱟ ᱩᱱᱠᱩ ᱪᱮᱛᱟᱱ ᱦᱚᱸ ᱵᱟᱝ ᱚᱪᱚᱜ ᱠᱷᱟᱹᱛᱤᱨ ᱛᱮ ᱩᱱᱠᱩ ᱚᱛᱛᱟᱪᱟᱨ ᱦᱚᱸᱠᱚ ᱪᱟᱞᱟᱣᱮᱫ ᱜᱮᱭᱟ ᱱᱚᱣᱟ ᱫᱚ ᱢᱤᱫᱴᱮᱱ ᱢᱤᱫᱴᱟᱝ ᱵᱟᱹᱲᱤᱡ ᱵᱮᱯᱟᱨ ᱠᱟᱱᱟ ᱜᱚᱝᱠᱮ ᱦᱮᱸ ᱤᱱᱟᱹ ᱥᱟᱶᱛᱮ ᱫᱟᱨᱮ ᱠᱚ ᱜᱮᱜ ᱮᱫᱟ ᱫᱟᱨᱮ ᱜᱮᱫ ᱫᱚ ᱟᱹᱰᱤᱜᱮ ᱟᱭᱢᱟ ᱞᱮᱠᱟ ᱮᱴᱠᱮᱴᱚᱬᱮ ᱥᱤᱨᱡᱟᱹᱣ ᱫᱟᱭ ᱠᱟᱨᱚᱱ ᱫᱟᱨᱤᱜᱮ ᱟᱵᱚᱣᱟᱜ ᱞᱟᱭᱚᱝ ᱨᱮ ᱢᱤᱫᱴᱟᱝ ᱚᱱᱠᱟᱱᱟᱜ ᱡᱤᱱᱤᱥ ᱠᱟᱱᱟ ᱡᱟᱦᱟᱸ ᱫᱚ ᱫᱚᱦᱲᱟ ᱛᱮ ᱡᱟᱦᱱᱟᱜ ᱥᱤᱡᱮᱱᱮ ᱵᱮᱱᱟᱣ ᱵᱚᱱ ᱮᱢᱟ ᱵᱚᱱ ᱠᱟᱱᱟᱭ ᱥᱟᱶᱛᱮ ᱮ ᱢᱤᱫᱴᱟᱝ ᱥᱤᱛᱩᱝ ᱠᱷᱚᱱᱮ ᱵᱟᱧᱪᱟᱣᱮᱫ ᱵᱚᱱᱟᱭ ᱥᱮ ᱫᱟᱜ ᱡᱟᱹᱲᱤ ᱟᱹᱜᱩ ᱟᱵᱚᱱ ᱠᱟᱱᱟᱭ ᱱᱚᱣᱟ ᱜᱮ ᱠᱟᱹᱢᱤ ᱛᱟᱭ ᱫᱟᱨᱮᱭᱟᱜ ᱫᱚ ᱦᱮᱸ ᱢᱮᱱᱠᱷᱟᱱ ᱱᱚᱣᱟ ᱫᱤᱱᱟᱹᱢ ᱫᱤᱱ ᱱᱚᱣᱟ ᱵᱚᱱ ᱪᱟᱵᱟᱭᱮᱫᱼᱟ ᱱᱚᱣᱟ ᱫᱟᱨᱟᱭ ᱛᱮ ᱟᱭᱢᱟ ᱜᱮ ᱮᱴᱠᱮ ᱮᱴᱠᱮᱴᱚᱬᱮ ᱯᱟᱲᱟᱜ ᱠᱟᱱᱟ ᱡᱟᱦᱟᱸ ᱫᱚ ᱞᱟᱭᱚᱝ ᱪᱮᱛᱟᱱ ᱞᱚᱞᱚ ᱯᱚᱨᱤᱢᱟᱱ ᱵᱟᱹᱲᱛᱤᱜ ᱠᱟᱱᱟ ᱦᱮᱸ ᱟᱨᱚ ᱟᱭᱢᱟ ᱟᱭᱢᱟ ᱦᱩᱭᱩᱜ ᱠᱟᱱᱟ ᱜᱷᱚᱴᱚᱱᱟ᱾ ᱜᱚᱝᱠᱮ ᱟᱫᱚ ᱟᱵᱮᱱ ᱞᱟᱹᱭ ᱵᱮᱱ ᱟᱵᱮᱱ ᱪᱮᱫ ᱠᱚᱵᱮᱱ ᱧᱮᱞᱮᱜᱼᱟ ᱪᱮᱫ ᱠᱚᱵᱮᱱ ᱫᱤᱥᱟᱹᱭᱮᱜᱼᱟ ᱱᱚᱝᱠᱟ ᱠᱟᱛᱮᱫ? ᱪᱮᱫ ᱠᱚ ᱦᱩᱭᱩᱜ ᱠᱟᱱᱟ ᱤᱢᱯᱮᱠᱴ ᱠᱚ?
ᱜᱚᱝᱠᱮ ᱡᱮᱢᱚᱱ ᱢᱤᱫᱴᱮᱱ ᱢᱟᱱᱮ ᱟᱛᱩ ᱴᱚᱞᱟ ᱥᱩᱨ ᱥᱩᱯᱩᱨ ᱨᱮ᱾ ᱪᱮᱫ ᱡᱚᱠᱷᱚᱱ ᱡᱟᱦᱟᱸ ᱠᱚᱨᱮ ᱯᱷᱟᱸᱠᱟ ᱡᱟᱭᱜᱟ ᱠᱚ ᱧᱮᱧ ᱧᱟᱢᱫᱟ ᱟᱨ ᱪᱮᱫ ᱠᱚᱢᱯᱟᱱᱤ᱾ ᱛᱟᱦᱞᱮ ᱚᱸᱰᱮᱱ ᱠᱚ ᱦᱚᱲ ᱡᱚᱫᱤ ᱮ ᱵᱟᱝᱠᱚ ᱢᱟᱱᱟᱣ ᱵᱟᱛᱟᱣᱟ᱾ ᱟᱥᱟᱭ ᱫᱟᱞᱤᱧ᱾ ᱡᱮᱦᱮᱛᱩ ᱟᱠᱚᱣᱟᱜ ᱟᱭᱢᱟ ᱞᱮᱠᱟᱱ ᱠᱷᱮᱛ ᱵᱟᱹᱫᱽ ᱠᱚ ᱛᱟᱦᱮᱱᱟ ᱪᱟᱥ ᱵᱟᱥ ᱟᱠᱚ, ᱟᱨ ᱚᱸᱰᱮ ᱡᱩᱫᱤ ᱢᱤᱫᱴᱮᱱ ᱠᱟᱹᱨᱠᱷᱟᱱᱟ ᱯᱟᱲᱟᱜᱼᱟ ᱛᱟᱦᱚᱞᱮ ᱟᱹᱰᱤᱜᱮ ᱢᱤᱫᱴᱮᱱ ᱢᱟᱱᱮ ᱢᱟᱱᱮ ᱟᱨ ᱪᱮᱫ ᱮᱯᱷᱮᱠᱴ ᱯᱟᱲᱟᱜᱼᱟ ᱚᱱᱟ ᱠᱷᱮᱛ ᱠᱚᱨᱮ? ᱚᱸᱰᱮᱱᱟᱜ ᱫᱟᱜ ᱡᱟᱦᱟᱸ ᱠᱟᱹᱨᱠᱷᱟᱱᱟ ᱠᱷᱚᱱ ᱩᱰᱩᱝᱚᱜᱼᱟ ᱢᱤᱫᱴᱮᱱ ᱵᱟᱹᱲᱤᱡ ᱫᱟᱜ ᱚᱱᱟ ᱠᱚ ᱚᱠᱟᱥᱮᱫ ᱪᱟᱞᱟᱜᱼᱟ? ᱛᱟᱦᱞᱮ ᱢᱤᱫᱴᱮᱱ ᱪᱟᱥᱼᱵᱟᱥ ᱨᱮᱱᱟᱜ ᱟᱹᱰᱤ ᱜᱮ ᱮᱴᱠᱮᱴᱚᱬᱮ ᱦᱩᱭᱩᱜᱼᱟ ᱟᱨ ᱪᱮᱫ᱾ ᱥᱟᱶᱛᱮ ᱚᱸᱰᱮᱱᱟᱜ ᱡᱟᱦᱟᱸ ᱫᱩᱦᱩᱠ ᱠᱩ ᱛᱟᱦᱞᱮ ᱚᱱᱟ ᱞᱟᱝ ᱪᱮᱛᱟᱱ ᱢᱤᱫᱴᱮᱱ ᱵᱷᱟᱜᱤ ᱜᱮ ᱤᱯᱷᱮᱠᱴ ᱯᱟᱲᱟᱜᱼᱟ ᱪᱮᱫ᱾ ᱟᱨ ᱥᱟᱶᱛᱮ ᱚᱱᱟ ᱥᱩᱨ ᱥᱩᱯᱩᱨ ᱥᱩᱨ ᱠᱚᱨᱮᱱ ᱦᱚᱲ ᱫᱚ ᱠᱟᱹᱢᱤ ᱫᱚ ᱵᱟᱝ ᱠᱚ ᱮᱢᱟ ᱠᱚᱣᱟ ᱡᱮᱦᱮᱛᱩ ᱩᱱᱠᱩ ᱫᱚ ᱢᱤᱫᱴᱮᱱ ᱵᱤᱨᱳᱫᱷᱤ ᱯᱚᱠᱠᱷᱚ ᱠᱚ ᱞᱮᱠᱷᱟᱜ ᱠᱟᱱᱟ, ᱡᱮᱦᱮᱛᱩ ᱩᱱᱠᱩ ᱫᱚ ᱚᱱᱟ ᱠᱚ ᱤᱫᱤ ᱠᱟᱛᱮᱜ ᱵᱟᱝᱠᱩ ᱵᱟᱛᱟᱣ ᱠᱟᱫᱟ, ᱥᱮ ᱩᱱᱠᱩ ᱢᱟᱱᱮ ᱪᱮᱫ ᱚᱱᱟᱠᱚ ᱤᱫᱤ ᱠᱟᱛᱮᱫ ᱵᱤᱨᱩᱫ ᱠᱟᱫᱟ ᱠᱚ᱾ ᱟᱨ ᱩᱱᱠᱩ ᱫᱚ ᱚᱱᱟ ᱠᱚ ᱤᱫᱤ ᱵᱤᱨᱩᱫ ᱠᱟᱜ ᱠᱷᱟᱹᱛᱤᱨ ᱛᱮ ᱩᱱᱠᱩ ᱫᱚ ᱠᱟᱹᱢᱤ ᱦᱚᱸ ᱵᱟᱝᱠᱚ ᱮᱢᱟ ᱠᱚᱣᱟ᱾ ᱚᱸᱰᱮ ᱫᱚ ᱠᱟᱹᱢᱤ ᱱᱚᱝᱠᱟᱱ ᱦᱚᱲ ᱠᱚ ᱮᱢᱟ ᱠᱚᱣᱟ ᱡᱟᱦᱟᱸᱭ ᱫᱚ ᱮᱴᱟᱜ ᱫᱤᱥᱚᱢ ᱠᱷᱚᱱ ᱠᱚ ᱦᱮᱡ ᱠᱟᱱ ᱚᱱᱠᱟᱱᱠᱩ ᱦᱚᱲ ᱠᱚ ᱠᱟᱹᱢᱤ ᱠᱚ ᱮᱢᱟ ᱠᱚᱣᱟ᱾ ᱞᱳᱠᱟᱞ ᱦᱚᱨ ᱨᱮᱱ ᱫᱚ ᱠᱟᱹᱢᱤ ᱫᱚ ᱵᱟᱝ ᱠᱚ ᱮᱢᱟᱠᱚᱣᱟ ᱟ ᱪᱮ᱾
ᱠᱟᱨᱚᱱ ᱦᱟᱸᱜ ᱜᱚᱢᱠᱮ ᱧᱮᱞᱚᱜᱼᱟ ᱞᱳᱠᱟᱞ ᱦᱚᱨ ᱨᱮᱱ ᱡᱩᱫᱤᱢ ᱮᱢᱟᱭ ᱜᱮᱭᱟ ᱡᱩᱫᱤ ᱞᱳᱠᱟᱞ ᱦᱚᱲ ᱡᱩᱫᱤ ᱠᱟᱹᱢᱤᱨᱮ ᱡᱟᱦᱟᱸ ᱞᱮᱠᱟᱭᱱᱟᱭ ᱛᱚ ᱚᱸᱰᱮ ᱫᱚ ᱦᱟᱸᱜ ᱠᱚ ᱜᱷᱮᱨᱟᱣᱟ ᱥᱮ ᱫᱚᱢᱮ ᱠᱤᱪᱷᱩ ᱧᱮᱞᱚᱜᱼᱟ ᱰᱤᱢᱟᱱᱰ ᱟᱠᱚᱣᱟ ᱠᱚ, ᱢᱮᱱᱠᱷᱟᱱ ᱮᱴᱟᱜ ᱦᱚᱲ ᱡᱩᱫᱤ ᱵᱟᱭᱨᱮ ᱠᱷᱚᱱᱟᱜ ᱡᱩᱫᱤ ᱦᱚᱲᱮ ᱦᱮᱡ ᱮᱱᱟᱭ ᱩᱱᱤ ᱡᱩᱫᱤ ᱡᱟᱦᱟᱸ ᱞᱮᱠᱟᱭᱱᱟᱭ ᱡᱩᱫᱤ ᱚᱲᱟᱜ ᱨᱮᱱ ᱦᱚᱲ ᱵᱟᱠᱚ ᱵᱩᱡᱽ ᱫᱟᱲᱮᱭᱟᱫᱮᱭᱟ ᱩᱱᱤ ᱦᱚᱲ ᱫᱚ ᱟᱫᱚ ᱠᱚ ᱡᱟᱦᱟᱸ ᱞᱮᱠᱟ ᱜᱮᱫᱤᱜᱮᱥᱮ ᱟᱢᱫᱚ ᱵᱟᱠᱚ ᱵᱩᱫ ᱵᱟᱠᱚ ᱵᱩᱡᱪᱚ ᱫᱟᱲᱮᱭᱟᱜᱼᱟ ᱥᱮ ᱦᱟᱱᱠᱩ ᱚᱲᱟᱜ ᱨᱮᱱ ᱦᱚᱲ ᱵᱟᱠᱚ ᱵᱩᱡᱽ ᱫᱟᱲᱮᱭᱟᱜᱼᱟ ᱡᱮ ᱪᱮᱫᱠᱟ ᱚᱠᱟᱭ ᱮᱱ ᱛᱟᱞᱮᱭᱟ ᱦᱚᱲ ᱴᱟᱜ, ᱟᱫᱚ ᱰᱤᱢᱟᱱᱰ ᱵᱟᱠᱚ ᱫᱟᱹᱲ ᱢᱮᱱᱠᱷᱟᱱ ᱥᱩᱨ ᱨᱮᱱ ᱫᱚ ᱟᱢᱮᱢ ᱵᱩᱡᱽ ᱫᱟᱲᱮᱭᱟᱜ-ᱟ ᱥᱮ ᱡᱩᱫᱤ ᱡᱟᱦᱟᱸ ᱞᱮᱠᱟᱭ ᱱᱟᱢ ᱜᱷᱟᱹᱞ ᱮᱢᱟᱱ ᱱᱟᱢ ᱡᱟᱸᱦᱱᱟᱜ ᱢᱮᱥᱤᱱ ᱛᱮ ᱥᱮ ᱡᱟᱸᱦᱟᱱᱟᱜ ᱛᱮᱜᱮ ᱛᱚ ᱟᱛᱩ ᱨᱮᱱ ᱦᱚᱲ ᱥᱩᱨ ᱥᱩᱯᱩᱨ ᱨᱮᱱ ᱦᱚᱲ ᱫᱚᱭ ᱰᱤᱢᱟᱱ ᱟᱠᱚ ᱡᱮ ᱯᱚᱭᱥᱟ ᱞᱟᱜ-ᱟ ᱟᱨᱠᱤ ᱱᱩᱱᱟᱹᱜ ᱞᱟᱜᱟᱜ-ᱟ᱾ ᱟᱫᱚ ᱮᱴᱟᱜ ᱟᱨᱮᱱ ᱥᱟᱜᱤᱧ ᱨᱮ ᱦᱚᱲ ᱛᱟᱦᱮᱱ ᱠᱷᱟᱱ ᱵᱟᱠᱚ ᱵᱩᱡ ᱫᱟᱲᱮᱭᱟᱜ-ᱟ ᱟᱨᱠᱤ ᱱᱚᱣᱟ ᱠᱟᱱᱟ᱾
ᱦᱳᱭ ᱜᱚᱝᱠᱮ ᱚᱱᱟ ᱢᱤᱫᱴᱮᱱ ᱩᱱᱠᱩᱣᱟᱜ ᱟᱨ ᱪᱮᱫ ᱩᱱᱠᱩᱣᱟᱜ ᱢᱟᱱᱮ ᱯᱞᱮᱱ ᱠᱟᱱ ᱛᱟᱠᱚᱣᱟ ᱟᱨ ᱪᱮᱫ, ᱢᱟᱱᱮᱼᱼ ᱠᱩ ᱡᱟᱸᱠᱩ ᱜᱷᱴᱟᱣ ᱦᱚᱪᱚᱭᱮᱫᱼᱟ ᱡᱮᱦᱮᱛᱩ ᱜᱚᱝᱠᱮ ᱚᱸᱰᱮ ᱡᱮᱢᱚᱱ ᱫᱟᱨᱮ ᱱᱟᱹᱲᱤ ᱠᱚ ᱟᱨ ᱪᱮᱫ ᱜᱮᱫ ᱠᱚ ᱚᱱᱟᱦᱚᱸ ᱡᱮᱢᱚᱱ ᱞᱟᱭᱚᱝ ᱪᱮᱛᱟᱱ ᱟᱹᱰᱤ ᱜᱮ ᱮᱴᱟᱜ ᱜᱮ ᱤᱯᱷᱮᱠᱴ ᱜᱮ ᱯᱟᱲᱟᱜ ᱠᱟᱱᱟ ᱥᱟᱶᱛᱮ ᱪᱟᱥ ᱵᱟᱫ ᱨᱮᱦᱚᱸ ᱟᱹᱰᱤ ᱜᱮ ᱤᱯᱷᱮᱠᱴ ᱯᱟᱲᱟᱜ ᱠᱟᱱᱟ। ᱢᱮᱱᱠᱷᱟᱱ ᱡᱟᱦᱟᱸᱭ ᱠᱳᱢᱯᱟᱱᱤ ᱛᱟᱦᱮᱱ ᱠᱟᱱᱟ ᱩᱱᱤᱭᱟᱜ ᱛᱮ ᱠᱷᱟᱹᱞᱤ ᱟᱡ ᱢᱤᱫ ᱥᱮᱫ ᱜᱮᱭ ᱧᱮᱞ ᱫᱟ, ᱟᱭᱟᱜ ᱞᱟᱵᱷ ᱜᱮ ᱧᱮᱞᱮᱫ ᱛᱟᱭᱟ ᱥᱟᱶᱛᱮ ᱚᱸᱰᱮᱱ ᱠᱚ ᱡᱟᱦᱟᱸᱭ ᱱᱚᱣᱟ ᱡᱟᱦᱟᱸ ᱮᱞᱟᱠᱟ ᱨᱮᱱ ᱯᱩᱞᱤᱥ ᱠᱚ ᱛᱟᱦᱮᱱᱟ ᱥᱟᱶᱛᱮ ᱱᱚᱣᱟ ᱢᱟᱱᱮ ᱚᱱᱟ ᱵᱚᱲᱚ ᱤᱭᱟᱹ ᱠᱚᱨᱮ ᱱᱟᱜ ᱩᱱᱠᱩ ᱫᱚ ᱠᱷᱟᱹᱞᱤᱼᱼ ᱴᱟᱠᱟ ᱥᱟᱞᱟᱜ ᱜᱮ ᱟᱨ ᱪᱮᱫ ᱢᱚᱛᱞᱚᱵ ᱛᱟᱠᱚ ᱡᱮ ᱚᱠᱚᱭᱟᱜ ᱪᱮᱫ ᱪᱟᱞᱟᱜ ᱠᱟᱱᱟ ᱚᱱᱟ ᱫᱚ ᱵᱟᱝ ᱠᱚ ᱧᱮᱞᱟ ᱡᱮ ᱚᱱᱟᱼᱼ ᱥᱩᱨ ᱥᱩᱯᱩᱨ ᱡᱟᱦᱟᱸ ᱟᱹᱛᱩ ᱢᱮᱱᱟᱜ ᱠᱚᱣᱟ ᱩᱱᱠᱩᱣᱟᱜ ᱦᱚᱲ ᱠᱚᱣᱟᱜ ᱨᱮᱵᱮᱱ ᱨᱮᱸᱜᱮᱡ ᱨᱮᱸᱜᱮᱡ ᱨᱟᱵᱟᱝ ᱫᱚ ᱟᱨ ᱠᱤ ᱵᱟᱝᱠᱚ ᱧᱮᱞ ᱛᱟᱠᱚᱣᱟ, ᱢᱟᱱᱮ ᱥᱟᱹᱨᱤ ᱜᱮ ᱩᱱᱠᱩ ᱵᱟᱲᱫᱤᱨᱮ ᱢᱟᱱᱮ ᱟᱠᱚᱣᱟᱜ ᱵᱟᱨ ᱫᱤᱴᱤ ᱨᱮ ᱢᱮᱱᱟᱜ ᱠᱚ ᱨᱮᱦᱚᱸ ᱚᱱᱟ ᱨᱮᱱᱟᱜ ᱮᱴᱟᱜ ᱯᱷᱟᱭᱫᱟ ᱠᱩ ᱩᱴᱷᱟᱹᱣ ᱫᱟ ᱢᱟᱱᱮ ᱪᱮᱫ ᱵᱟᱨ ᱫᱤᱱ ᱨᱮ ᱛᱟᱦᱮᱸ ᱠᱟᱛᱮ ᱟᱢ ᱡᱟᱦᱟᱸ ᱠᱟᱹᱢᱤ ᱠᱟᱱ ᱛᱟᱢᱟ ᱢᱤᱫᱴᱮᱱ ᱵᱮ ᱟᱭᱤᱱ ᱡᱟᱦᱟᱸ ᱜᱮ ᱢᱤᱫᱴᱮᱱ ᱟᱞᱤᱧ ᱞᱤᱧ ᱵᱟᱲᱟᱭᱟ ᱢᱤᱫᱴᱮᱱ ᱡᱟᱭᱜᱟ ᱟᱢ ᱦᱚᱲᱟᱜ ᱦᱟᱛᱟᱣ ᱞᱟᱦᱟᱨᱮ ᱟᱜᱮ ᱩᱱᱤᱴᱷᱮᱱ ᱯᱟᱨᱢᱤᱥᱮᱱ ᱫᱚᱨᱠᱟᱨ ᱛᱟᱢᱟᱭ ᱟᱨ ᱯᱟᱨᱢᱚᱱ ᱫᱚᱨᱠᱟᱟᱨ ᱛᱟᱢᱟ ᱥᱟᱶᱛᱮ ᱩᱱᱤ ᱟᱢ ᱡᱩᱫᱤ ᱯᱟᱨᱢᱤᱥᱮᱱ ᱮᱢᱟᱢᱟ ᱮᱸᱰᱮᱠᱷᱟᱱ ᱜᱮᱢ ᱦᱟᱛᱟᱣ ᱛᱟᱭᱟ ᱤᱱᱟᱹ ᱠᱷᱟᱱ ᱜᱮ ᱦᱟᱛᱟᱣ ᱨᱮᱱᱟᱜ ᱟᱢ ᱧᱟᱢᱟᱢ ᱵᱟᱝ ᱠᱷᱟᱱ ᱫᱚ ᱵᱟᱢ ᱧᱟᱢᱟ ᱥᱟᱶᱛᱮ ᱦᱮᱸ ᱟᱜᱮ ᱵᱽᱞᱳᱠ ᱨᱮᱱ ᱦᱚᱲ ᱥᱟᱶ ᱠᱟᱛᱷᱟ ᱦᱩᱭᱩᱜ ᱛᱟᱢᱟ ᱥᱟᱶᱛᱮ ᱟᱹᱰᱤ ᱞᱮᱠᱟᱱ ᱦᱚᱲ ᱥᱟᱶ ᱠᱟᱛᱷᱟ ᱦᱩᱭᱩᱜ ᱛᱟᱢᱟ᱾ ᱟᱨ ᱡᱟᱦᱟᱸᱭᱟᱜ ᱡᱟᱭᱜᱟ ᱠᱟᱱᱟ ᱩᱱᱤ ᱥᱟᱶ ᱢᱚᱛᱚ ᱦᱳᱭ ᱜᱮ ᱢᱮᱱᱠᱷᱟᱱ ᱱᱟᱦᱟᱜ ᱫᱚ ᱚᱱᱟ ᱠᱚ ᱟᱹᱭᱤᱱ ᱫᱚ ᱪᱮᱫ ᱜᱮ ᱢᱟᱱᱮ ᱟᱹᱭᱤᱱ ᱫᱚ ᱠᱷᱟᱹᱞᱤ ᱠᱷᱟᱛᱟ ᱠᱚᱞᱚᱢ ᱨᱮᱜᱮ ᱧᱮᱞᱚᱜ ᱠᱟᱱᱟ ᱢᱮᱱᱠᱷᱟᱱ ᱵᱟᱥᱛᱚᱵᱽ ᱫᱚ ᱪᱮᱫ ᱦᱚᱸ ᱵᱟᱝ ᱦᱩᱭᱩᱜ ᱠᱟᱱᱟ ᱟᱨ ᱪᱮᱫ ᱡᱚᱛᱚ ᱜᱮ ᱟᱨᱠᱤ ᱴᱟᱠᱟ
ᱱᱚᱣᱟ ᱫᱚ ᱧᱮᱞᱚᱜ ᱠᱟᱱ ᱜᱮᱭᱟ ᱜᱚᱝᱠᱮ ᱟᱫᱚ ᱦᱟᱸᱜ ᱱᱟᱣᱥ ᱡᱟᱭᱜᱟ ᱨᱮᱜᱮ ᱤᱱᱟᱹ ᱡᱟᱭᱜᱟ ᱨᱮ ᱱᱚᱝᱠᱟ ᱠᱚ ᱟᱪᱟᱣᱮᱫ ᱠᱚᱜᱮᱭᱟ ᱦᱮᱸ ᱧᱮᱞ ᱟᱠᱟᱱ ᱜᱮᱭᱟ ᱯᱷᱮᱠᱴᱨᱤ ᱠᱚᱠᱚ ᱵᱮᱱᱟᱣᱮᱫᱟ᱾ ᱤᱱᱟᱹ ᱪᱷᱟᱰᱟ ᱚᱸᱰᱮ ᱠᱟᱹᱨᱜᱟᱨ ᱠᱚᱠᱚ ᱵᱮᱱᱟᱣ ᱮᱫᱟ ᱡᱟᱦᱟᱸ ᱢᱟᱭᱱᱤᱥᱴ ᱯᱷᱮᱠᱴᱨᱤ ᱠᱚᱦᱚᱸ ᱠᱚ ᱵᱮᱱᱟᱣ ᱮᱫᱟ ᱛᱚ ᱱᱚᱣᱟ ᱫᱟᱨᱟᱭᱛᱮ ᱚᱱᱟ ᱡᱟᱭᱜᱟ ᱨᱮ ᱟᱪᱚᱭᱮᱫ ᱠᱚᱣᱟ ᱠᱚ ᱦᱮᱸ ᱡᱩᱨ ᱡᱩᱞᱩᱢ ᱡᱩᱨ ᱡᱩᱞᱩᱢ ᱠᱚ ᱪᱟᱞᱟᱣ ᱮᱫᱟ ᱵᱟᱝ ᱠᱚ ᱟᱪᱟᱣᱮᱫ ᱠᱷᱟᱡ ᱫᱚ ᱱᱚᱝᱠᱟ ᱠᱚ ᱯᱩᱞᱤᱥ ᱟᱛᱮᱜ ᱥᱮ ᱱᱚᱝᱠᱟᱱᱟᱜ ᱡᱟᱦᱟᱱᱟᱜ ᱫᱟᱨᱟᱭ ᱛᱮᱜᱮ ᱠᱚ ᱩᱢᱢ ᱟᱛᱛᱟᱪᱟᱨ ᱠᱚ ᱪᱟᱞᱟᱣ ᱟᱠᱟᱜᱼᱟ ᱟᱨᱠᱤ᱾ ᱦᱚᱭ ᱛᱚ ᱱᱚᱣᱟ ᱫᱚ ᱢᱤᱫᱴᱟᱝ ᱵᱟᱹᱲᱤᱡ ᱤᱭᱟᱹ ᱠᱟᱱᱟ ᱦᱮᱸ
ᱦᱳᱭ ᱟᱹᱰᱤ ᱜᱮ ᱵᱟᱹᱲᱤᱡ ᱦᱩᱭᱩᱜ ᱠᱟᱱᱟ ᱪᱮᱫ?
ᱢᱤᱫ ᱥᱟᱶᱛᱮ ᱱᱚᱝᱠᱟ ᱫᱟᱨᱮ ᱠᱚ ᱪᱮᱛᱟᱱ ᱢᱤᱫᱴᱟᱝ ᱯᱨᱚᱵᱷᱟᱵᱽ ᱯᱟᱲᱟᱜ ᱠᱟᱱᱟ᱾ ᱯᱷᱚᱨᱮᱥᱴ ᱨᱮ ᱥᱮᱱ ᱪᱟᱞᱟᱜ ᱠᱟᱱᱟ᱾ ᱫᱟᱨᱮ ᱪᱮᱛᱟᱱ ᱢᱮᱱᱫᱚ ᱜᱮᱫ ᱫᱟᱠᱚ ᱫᱟᱨᱮ ᱠᱚ ᱦᱮᱸ ᱡᱟᱦᱟᱸ ᱫᱚ ᱟᱵᱚ ᱵᱚᱱ ᱟᱴᱚᱠ ᱨᱮᱦᱚᱸ ᱵᱟᱝᱠᱚ ᱵᱩᱡᱷᱟᱹᱣᱟ ᱟᱨᱠᱤ ᱜᱮᱫ ᱠᱟᱛᱮᱫ ᱦᱮᱸ ᱯᱨᱚᱵᱷᱟᱣ ᱯᱟᱲᱟᱣ ᱟᱠᱟᱱᱟ ᱟᱫᱚ ᱦᱟᱸᱜ ᱜᱚᱝᱠᱮ ᱦᱟᱸᱜ ᱥᱩᱵᱤᱫᱟ ᱦᱤᱥᱟᱹᱵᱽ ᱛᱮᱫᱚ ᱦᱟᱸᱜ ᱢᱤᱫᱴᱟᱝ ᱜᱮ ᱦᱟᱸᱜ ᱞᱤ ᱧᱮᱞ ᱞᱮᱠᱷᱟᱱ ᱫᱚ ᱡᱩᱫᱤ ᱡᱟᱦᱟᱸᱭ ᱦᱚᱲ ᱮ ᱡᱟᱦᱟᱸᱭ ᱦᱚᱲ ᱦᱟᱸᱜ ᱥᱩᱵᱤᱫᱷᱟ ᱦᱤᱥᱟᱹᱵ ᱛᱮᱫᱚ ᱡᱟᱦᱟᱸᱭ ᱦᱚᱲ ᱦᱟᱸᱜ ᱠᱟᱹᱢᱤ ᱠᱚ ᱮᱢᱟ ᱠᱚ ᱠᱟᱱᱟ ᱟᱨᱠᱤ ᱚᱱᱟᱜᱮ ᱥᱩᱵᱤᱫᱷᱟ᱾ ᱮᱸ ᱡᱤᱭᱚᱱ ᱪᱟᱞᱟᱣ ᱞᱟᱹᱜᱤᱫ ᱛᱮ ᱡᱟᱦᱟᱸ ᱠᱟᱹᱢᱤ ᱦᱩᱭᱩᱜᱼᱟ ᱟᱫᱚ ᱥᱩᱨ ᱨᱮᱠᱚ ᱧᱟᱢᱟ ᱟᱨᱠᱤ ᱦᱩᱸ ᱚᱱᱟᱜᱤ ᱦᱟᱸᱜ ᱢᱮᱱ ᱮᱠᱷᱟᱱ ᱫᱚ ᱦᱟᱸᱜ ᱡᱟᱦᱟᱸ ᱵᱟᱹᱲᱤᱡ ᱞᱟᱝ ᱞᱟᱹᱭ ᱠᱮᱜᱼᱟ ᱚᱱᱟ ᱠᱚ ᱢᱟᱞᱟᱝ ᱞᱟᱹᱭ ᱠᱮᱫ ᱜᱮᱭᱟ ᱟᱨᱠᱤ
ᱜᱚᱢᱠᱮ ᱟᱨ ᱥᱩᱵᱤᱫᱷᱟ ᱫᱚ ᱱᱚᱣᱟ ᱦᱳᱭᱳᱜᱼᱟ ᱚᱱᱟ ᱯᱷᱮᱠᱴᱨᱤ ᱨᱮ ᱪᱮᱫ ᱦᱳᱭᱳᱜᱼᱟ ᱡᱮᱢᱚᱱ ᱦᱮᱸ ᱚᱠᱟᱞᱮᱠᱟᱱ ᱤᱭᱟᱹ ᱠᱚ ᱛᱟᱦᱮᱱᱟ ᱚᱱᱟ ᱠᱚ ᱟᱨ ᱪᱮᱫ ᱥᱩᱡᱳᱜᱽ ᱥᱩᱵᱤᱫᱷᱟ ᱧᱟᱢᱚᱜᱼᱟ ᱡᱮᱢᱚᱱ ᱡᱩᱫᱤ ᱚᱸᱰᱮ ᱡᱩᱫᱤ ᱤᱥᱴᱤᱞ ᱨᱮᱱᱟᱜ ᱡᱤᱱᱤᱥ ᱵᱮᱱᱟᱜᱼᱟ ᱛᱟᱦᱚᱞᱮ ᱚᱱᱟ ᱠᱚᱨᱮᱱᱟᱜ ᱟᱨ ᱪᱮᱫ ᱩᱱᱱᱚᱛᱤ ᱦᱩᱭᱩᱜᱼᱟ ᱟᱨ ᱪᱮᱫ?
ᱦᱩᱸ ᱥᱴᱤᱞ ᱱᱟᱜ ᱦᱩᱭᱱᱟ ᱥᱮ ᱢᱮᱲᱦᱮᱫ ᱠᱚᱨᱮᱱᱟᱜ ᱦᱩᱭᱱᱟ ᱛᱟᱦᱚᱞᱮ ᱚᱱᱟ ᱟᱲᱮᱯᱟᱥᱮ ᱠᱚᱨᱮ ᱡᱟᱦᱟᱸᱜᱮ ᱦᱮᱸ ᱥᱩᱨ ᱥᱩᱯᱩᱨ ᱡᱟᱦᱟᱸᱱᱟᱜ ᱢᱮᱲᱦ ᱮᱢᱟᱱ ᱤᱭᱟᱹ ᱠᱚᱠᱚ ᱟᱹᱠᱷᱨᱤᱧ ᱫᱟᱲᱮᱭᱟᱜᱼᱟ ᱦᱮᱸ ᱥᱩᱨ ᱮᱢ ᱠᱤᱨᱤᱧ ᱫᱟᱲᱮᱭᱟᱜᱼᱟ ᱱᱚᱣᱟ ᱠᱚ ᱦᱩᱭᱩᱜᱼᱟ, ᱟᱫᱚ ᱚᱱᱟ ᱡᱟᱭ ᱠᱟᱛᱮ ᱚᱱᱟ ᱯᱷᱮᱠᱴᱨᱤ ᱠᱚ ᱵᱮᱱᱟᱣ ᱞᱮᱱ ᱠᱷᱟᱱ ᱫᱚ ᱚᱱᱟ ᱥᱩᱨ ᱥᱩᱯᱩᱨ ᱠᱚᱨᱮ ᱨᱟᱥᱛᱟ ᱠᱚᱦᱚᱸ ᱠᱚ ᱵᱮᱱᱟᱣᱼᱟ ᱞᱟᱭᱤᱱ ᱦᱤᱡᱩᱜᱼᱟ᱾ ᱦᱮᱸ ᱞᱟᱭᱤᱱ ᱰᱤᱯᱟᱨᱴᱢᱮᱱᱴ ᱞᱟᱭᱤᱱ ᱠᱚᱨᱮ ᱫᱟᱨ ᱨᱮᱱᱟᱜ ᱥᱟᱯᱞᱟᱭ ᱛᱟᱦᱮᱸᱱᱟ᱾ ᱟᱨ ᱥᱟᱶᱛᱮ ᱨᱟᱥᱛᱟ ᱠᱚᱚᱸ ᱴᱷᱤᱠ ᱴᱷᱟᱠ ᱡᱳᱜᱟᱡᱳᱜᱽ ᱵᱮᱵᱚᱥᱛᱷᱟ ᱱᱟᱯᱟᱭ ᱛᱟᱦᱮᱱᱟ᱾ ᱱᱚᱣᱟ ᱠᱚᱦᱚᱸ ᱢᱤᱫᱴᱟᱝ ᱵᱷᱟᱜᱤ ᱯᱨᱚᱵᱷᱟᱵᱽ ᱧᱮᱞᱚᱜ ᱠᱟᱱᱟ ᱟᱨᱠᱤ᱾
ᱦᱳᱭ ᱦᱳᱭ᱾
ᱱᱚ ᱢᱤᱫᱴᱟᱝ ᱯᱷᱮᱠᱴᱨᱤ ᱵᱮᱱᱟᱣ ᱨᱮᱥ ᱡᱟᱦᱟᱱᱟᱜ ᱠᱚᱨᱟᱣ ᱞᱟᱹᱜᱤᱫ ᱛᱮ᱾
ᱦᱮᱭ ᱜᱚᱝᱠᱮ᱾
ᱱᱚᱣᱟ ᱠᱚᱣᱟᱜ ᱵᱷᱟᱜᱤ ᱯᱨᱚᱵᱷᱟᱵᱽ ᱢᱤᱫᱴᱟᱝ ᱯᱟᱲᱦᱟᱜ ᱠᱟᱱ ᱜᱮᱭᱟ᱾
ᱜᱚᱝᱠᱮ ᱜᱚᱝᱠᱮ ᱟᱹᱞᱤᱧᱟᱜ ᱞᱚᱲᱟᱧᱟᱢᱚᱜ ᱠᱟᱱᱟ?
ᱦᱩᱸ ᱟᱸᱡᱚᱢᱚᱜ ᱠᱟᱱ ᱜᱮᱭᱟ᱾
ᱜᱚᱝᱠᱮ ᱢᱮᱱᱫᱟᱹᱧ ᱚᱱᱮ ᱡᱮ ᱱᱚᱶᱟ ᱠᱚ ᱠᱟᱹᱢᱤ ᱠᱚ ᱦᱩᱭᱩᱜ ᱠᱟᱱᱟ ᱛᱟᱦᱞᱮ ᱚᱱᱟᱠᱩ ᱟᱵᱚᱻ ᱴᱮᱠᱟᱣ ᱫᱟᱨᱟᱢ ᱫᱟᱲᱮᱭᱟᱜ ᱵᱚᱱ ᱪᱤᱠᱠᱟᱛᱮ? ᱚᱱᱟ ᱠᱚ ᱤᱫᱤ ᱠᱟᱛᱮᱮᱫ ᱢᱤᱫᱵᱟᱨ ᱵᱮᱱ ᱞᱚᱲ ᱫᱟᱲᱮᱭᱟᱜᱼᱟ ᱡᱮ ᱚᱱᱮ ᱢᱤᱼᱢᱤᱫᱴᱮᱱ ᱚᱱᱟ ᱠᱚ ᱠᱟᱹᱢᱤ ᱠᱚ ᱦᱩᱭᱩᱜᱳᱜ ᱠᱟᱱᱟ ᱛᱟᱦᱚᱞᱮ ᱚᱱᱟᱠᱚ ᱠᱟᱹᱢᱤ ᱟᱵᱚ ᱪᱮᱠᱟᱛᱮᱵᱩᱱ ᱴᱮᱠᱟᱣ ᱫᱟᱨᱟᱢ ᱫᱟᱲᱮᱭᱟᱜ ᱟᱢ ᱡᱮᱦᱮᱛᱩ ᱟᱹᱫᱤᱵᱟᱹᱥᱤ ᱮ ᱢᱟᱱᱮ ᱡᱮᱦᱮᱛᱩ ᱟᱫᱤᱵᱟᱥᱤ ᱦᱚᱲ ᱥᱟᱶᱜᱮ ᱟᱹᱰᱤ ᱡᱟᱹᱥᱛᱤ ᱦᱩᱭᱩᱜ ᱠᱟᱱᱟ ᱢᱟᱱᱮ ᱫᱤᱠᱩ ᱡᱟᱛ ᱫᱤᱠᱩ ᱥᱟᱶ ᱫᱚ ᱟᱨ ᱪᱮᱫ ᱫᱤᱠᱩ ᱠᱚᱣᱟᱜ ᱡᱟᱭᱜᱟ ᱫᱚ ᱵᱟᱝ ᱦᱳᱜ ᱠᱟᱱᱟ᱾ ᱟᱨ ᱪᱮᱫ ᱟᱹᱰᱤ ᱡᱟᱹᱥᱛᱤᱜᱮ ᱧᱮᱞᱚᱜ ᱠᱟᱱᱟ, ᱦᱚᱲᱟᱜ ᱡᱟᱭᱜᱟ ᱨᱮᱜᱮ ᱦᱩᱭᱩᱜ ᱠᱟᱱᱟ, ᱛᱟᱦᱚᱞᱮ ᱚᱱᱟ ᱠᱚ ᱴᱮᱠᱟᱣ ᱛᱟᱲᱟᱢ ᱪᱮᱠᱟᱛᱮ ᱜᱟᱱᱚᱜᱼᱟ ᱟᱫᱚ ᱚᱱᱟ ᱠᱚ ᱤᱫᱤ ᱠᱟᱛᱮ ᱟᱵᱮᱱ ᱡᱟᱦᱟᱸ ᱛᱤᱱᱟᱹᱜ ᱢᱤᱫᱵᱟᱨ ᱠᱟᱛᱷᱟ ᱟᱨ ᱪᱮᱫ ᱞᱟᱹᱭ ᱵᱮᱱ ᱟᱪᱪᱟ
ᱦᱳᱭ ᱜᱚᱢᱠᱮ ᱱᱚᱣᱟ ᱫᱚ ᱦᱟᱸ ᱡᱩᱛᱷᱟᱛ ᱜᱮᱵᱮᱱ ᱞᱟᱹᱭ ᱠᱮᱜᱼᱟ ᱱᱚᱣᱟ ᱫᱚ ᱱᱚᱣᱟ ᱞᱟᱹᱜᱤᱫ ᱛᱮᱫᱚ ᱦᱟᱸᱜ ᱴᱮᱠᱟ ᱫᱟᱨᱟᱢ ᱞᱟᱹᱜᱤᱫ ᱛᱮᱫᱚ ᱡᱚᱛᱷᱮᱥᱴᱚ ᱟᱵᱚ ᱡᱩᱢᱤᱫ ᱦᱚᱭ ᱞᱟᱜᱟᱣ ᱟᱵᱚᱱᱟ ᱟᱛᱩᱨ ᱨᱮᱱ ᱡᱟᱦᱟᱸ ᱫᱚ ᱡᱟᱦᱟᱸᱭ ᱠᱚᱣᱟᱜ ᱡᱟᱭᱜᱟ ᱚᱱᱟ ᱠᱚ ᱡᱟᱭᱜᱟ ᱨᱮ ᱪᱟᱞᱟᱜ ᱠᱟᱱᱟ ᱥᱮ ᱡᱟᱦᱟᱸ ᱡᱟᱦᱟᱸ ᱡᱟᱭᱜᱟ ᱠᱚ ᱤᱭᱟᱹᱭᱮᱫ ᱛᱟᱠᱚᱣᱟ ᱩᱱᱠᱩ ᱡᱩᱚᱫᱤ ᱵᱟᱠᱚ ᱮᱢ ᱞᱟᱹᱜᱤᱫᱚᱜ ᱠᱟᱱᱟ ᱟᱵᱚᱣᱟᱜ ᱠᱟᱞᱪᱟᱨ ᱨᱮᱱ ᱟᱵᱚᱣᱟᱜ ᱥᱚᱢᱟᱡᱽ ᱨᱮ ᱡᱟᱦᱟᱸᱭ ᱦᱮᱱᱟᱜ ᱠᱚᱣᱟ ᱦᱮᱸ ᱡᱟᱦᱟᱸᱭ ᱢᱚᱬᱮ ᱦᱚᱲ ᱦᱮᱱᱟᱜ ᱠᱚᱣᱟ ᱦᱮᱸ ᱱᱩᱠᱩ ᱴᱷᱮᱡ ᱞᱟᱹ ᱞᱟᱹᱭ ᱦᱩᱭᱩᱜᱼᱟ ᱱᱩᱠᱩ ᱵᱟᱲᱟᱭ ᱦᱚᱪᱩ ᱠᱚ ᱦᱩᱭᱩᱜᱼᱟ ᱩᱱᱠᱩ ᱥᱟᱶᱛᱮ ᱟᱛᱩᱨ ᱨᱮᱱ ᱡᱟᱦᱟᱸᱭ ᱠᱚ ᱛᱟᱦᱮᱱᱟ ᱩᱱᱠᱩ ᱵᱩᱡ ᱧᱟᱢᱟ ᱤᱱᱟᱹ ᱥᱟᱶᱛᱮ ᱟᱵᱚ ᱡᱩᱢᱤᱫ ᱫᱚ ᱦᱩᱭ ᱞ ᱵᱱᱟ ᱱᱚᱣᱟ ᱛᱮᱛᱟᱱ ᱡᱮ ᱟᱵᱚ ᱡᱟᱭᱜᱟ ᱥᱮ ᱟᱵᱚᱣᱟᱜ ᱡᱟᱦᱟᱸ ᱠᱷᱚᱱ ᱠᱚ ᱚᱪᱚᱭᱮᱫ ᱵᱚᱱᱟ ᱚᱱᱟ ᱫᱚ ᱦᱟᱸᱜ ᱟᱵᱚᱣᱟᱜ ᱠᱟᱱᱟ ᱟᱵᱚᱣᱟᱜ ᱠᱷᱟᱛᱟ ᱠᱚᱞᱚᱢ ᱨᱮ ᱚᱞ ᱢᱮᱱᱟᱜᱼᱟ ᱥᱮ ᱟᱵᱚᱣᱟᱜ ᱠᱟᱛᱷᱟ ᱤᱭᱟᱹ ᱢᱮᱱᱟᱜᱼᱟ ᱱᱚᱝᱠᱟ ᱨᱮᱠᱚᱨᱰ ᱢᱮᱱᱟᱜᱼᱟ ᱟᱨᱠᱤ ᱱᱚᱣᱟ ᱡᱟᱭᱜᱟ ᱦᱟᱸᱜ ᱟᱵᱚ ᱦᱩᱰᱤᱧ ᱠᱷᱚᱱ ᱵᱩᱱ ᱦᱟᱨᱟ ᱱᱚᱣᱟ ᱫᱟᱨᱟᱭ ᱛᱮ ᱟᱵᱚᱣᱟᱜ ᱪᱟᱞᱟᱜ ᱠᱟᱱ ᱛᱟᱵᱚᱱᱟ ᱡᱤᱵᱚᱱ ᱡᱚᱢ ᱠᱟᱛᱮ ᱪᱟᱥᱵᱟᱥ ᱠᱟᱛᱮ ᱟᱨᱠᱤ ᱟᱵᱚ ᱚᱠᱟ ᱨᱮᱵᱚᱱ ᱪᱤᱠᱟᱹᱭᱟ ᱱᱚᱣᱟ ᱡᱩᱫᱤ ᱵᱟᱵᱚᱱ ᱧᱟᱢᱟ ᱱᱤᱛᱚᱜ ᱚᱱᱟ ᱤᱫᱤ ᱠᱟᱛᱮ ᱟᱵᱚ ᱟᱱᱫᱳᱞᱚᱱ ᱞᱟᱜᱟᱣ ᱵᱚᱱᱟ ᱦᱮᱸ ᱚᱠᱟ ᱚᱠᱟ ᱡᱟᱭᱜᱟ ᱨᱮ ᱪᱟᱞᱟᱜ ᱦᱩᱭᱩᱜᱼᱟ ᱚᱸᱰᱮ ᱪᱟᱞᱟᱜ ᱦᱩᱭᱩᱜ ᱛᱟᱵᱳᱱᱟ ᱦᱮᱸ ᱱᱚᱝᱠᱟ ᱫᱟᱨᱟᱭᱛᱮ ᱟᱵᱚᱣᱟᱜ ᱢᱤᱫᱴᱟᱝ ᱟᱭᱢᱟᱴᱟᱜ ᱠᱚᱢᱟᱣ ᱫᱟᱲᱮᱭᱟᱜ ᱛᱟᱵᱚᱱᱟ ᱟᱨ ᱡᱩᱫᱤ ᱮᱠᱟᱭ ᱠᱷᱟᱱ ᱫᱚ ᱦᱟᱸᱜ ᱟᱹᱰᱤ ᱮᱠᱟᱭ ᱨᱮ ᱡᱩᱫᱤ ᱵᱟᱢ ᱞᱟᱹᱭᱟ ᱥᱮ ᱮᱠᱠᱟᱭ ᱮᱠᱟᱭ ᱱᱚᱣᱟ ᱫᱚ ᱟᱫᱚ ᱦᱟᱸᱜ ᱠᱟᱹᱴᱤᱡ ᱦᱟᱸᱜ ᱤᱭᱟᱹ ᱥᱚᱢᱳᱚᱭ ᱞᱟᱜᱟᱜ ᱜᱮᱭᱟ ᱟᱨᱠᱤ ᱮ ᱠᱟᱭᱛᱮ
ᱟᱪᱪᱷᱟ ᱜᱚᱝᱠᱮ ᱛᱟᱦᱦᱮ ᱱᱚᱣᱟ ᱪᱮᱛᱟᱱ ᱨᱮ ᱟᱹᱞᱤᱧ ᱢᱤᱫᱵᱟᱨ ᱠᱟᱛᱷᱟ ᱞᱤᱧ ᱨᱚᱲᱮᱫ ᱜᱮᱭᱟ ᱪᱮᱫ
ᱦᱮᱸ ᱜᱱᱠᱮ ᱟᱫᱚ ᱥᱚᱢᱚᱭ ᱠᱚᱢᱟ